ᱦᱮᱞᱳᱼᱼ
ᱦᱩᱸ ᱡᱚᱦᱟᱨ ᱜᱮ
ᱦᱮᱸ ᱡᱚᱦᱟᱨ ᱜᱮ ᱪᱮᱫ ᱮᱢ ᱪᱤᱠᱟᱭ ᱫᱟ?
ᱪᱮᱫ ᱜᱮ ᱵᱟᱝ ᱱᱤᱛ ᱫᱚᱼᱼ ᱫᱩᱲᱩᱵ ᱦᱩᱭ ᱠᱟᱱᱟ ᱱᱚᱛᱮ ᱦᱮᱡ ᱦᱩᱭ ᱠᱟᱱᱟ ᱜᱩᱯᱛᱤ ᱦᱩᱭᱩᱜ ᱟᱠᱟᱱᱟ᱾
ᱚᱻ
ᱱᱤᱛᱚᱜ ᱫᱚ ᱜᱩᱯᱤ ᱴᱟᱭᱤᱢ ᱠᱟᱱᱟ ᱛᱚᱼᱼ ᱟᱞᱮ ᱫᱚ ᱱᱤᱛᱚᱜ ᱫᱚ ᱡᱚᱛᱚ ᱜᱮ ᱜᱩᱯᱤ ᱴᱟᱭᱤᱢ ᱠᱟᱱᱟ ᱟᱞᱮ ᱱᱚᱣᱟ ᱠᱚᱨᱮ ᱫᱚᱼᱼ ᱡᱚᱛᱚ ᱦᱚᱲ ᱜᱮ ᱞᱮ ᱟᱲᱟᱜ ᱵᱟᱲᱟ ᱠᱮᱫ ᱠᱚᱣᱟ ᱰᱟᱹᱝᱨᱤ ᱢᱮᱨᱚᱢ ᱟᱫᱚ ᱵᱷᱮᱜᱟᱨ ᱵᱷᱮᱜᱟᱨ ᱞᱮ ᱜᱩᱯᱤ ᱠᱚᱣᱟ᱾ ᱜᱩᱯᱤ ᱫᱚ ᱱᱚᱝᱠᱟ ᱰᱟᱹᱝᱨᱤ ᱢᱤᱫ ᱫᱷᱟᱨᱮ ᱞᱮ ᱤᱫᱤ ᱠᱚᱣᱟ ᱟᱨᱼᱼ ᱢᱮᱨᱚᱢ ᱢᱤᱫ ᱫᱷᱟᱨᱮ ᱱᱚᱣᱟ ᱟᱞᱮ ᱱᱚᱣᱟ ᱠᱚᱨᱮ ᱫᱚ ᱴᱚᱴᱷᱟ ᱨᱮᱫᱚ ᱱᱚᱝ ᱠᱟᱱ ᱜᱮ ᱡᱚᱛᱚ ᱜᱮᱼᱼ ᱢᱮᱱᱟᱜ ᱟᱠᱟᱫᱟ ᱪᱚᱞ ᱰᱟᱹᱝᱨᱤ ᱢᱤᱫ ᱥᱮᱱ ᱠᱷᱟᱱ ᱢᱮᱨᱚᱢ ᱢᱤᱫ ᱥᱮᱱ ᱱᱚᱝᱠᱟ
ᱛᱤᱱᱟᱹᱜ ᱰᱟᱹᱝᱨᱤ ᱠᱚ ᱢᱮᱨᱚᱢ ᱠᱚᱯᱮ ᱫᱚᱦᱚ ᱠᱟᱜ ᱠᱚᱣᱟ?
ᱢᱮᱨᱚᱢ ᱠᱚᱫᱚ ᱫᱚᱢᱮ ᱥᱟᱸᱜᱮ ᱫᱚ ᱵᱟᱹᱱᱩᱜ ᱠᱚ ᱛᱟᱞᱮᱭᱼᱟ᱾ ᱦᱮᱸ ᱵᱟᱨ ᱜᱟᱱᱰᱟ ᱢᱮᱱᱟᱜ ᱠᱚᱣᱟ ᱵᱟᱨ ᱜᱟᱱᱰᱟ ᱢᱤᱫ ᱴᱟᱝ
ᱸ
ᱟᱫᱚ ᱫᱚ ᱟᱨ ᱰᱟᱹᱝᱨᱤ ᱫᱚ ᱰᱟᱹᱝᱨᱤ ᱫᱚ ᱢᱤᱫ ᱟᱸᱲᱟᱨ ᱜᱮ
ᱚᱻ
ᱟᱯᱮ ᱫᱚ?
ᱟᱞᱮ ᱦᱚᱸ ᱚᱱᱠᱟ ᱜᱮ ᱰᱟᱹᱝᱨᱤ ᱜᱮ ᱢᱮᱱᱟᱜ ᱠᱚᱣᱟ ᱟᱨ ᱢᱮᱨᱚᱢ ᱠᱚᱫᱚ ᱵᱟᱹᱱᱩᱜ ᱠᱚ ᱛᱟᱞᱮᱭᱼᱟ
ᱟᱨ ᱟᱹᱛᱳ ᱠᱚᱨᱮ ᱪᱮᱫ ᱞᱮᱠᱟ?
ᱟᱹᱛᱳ ᱠᱚᱨᱮ ᱢᱚᱸᱡᱽ ᱜᱮ ᱵᱷᱟᱜᱮ ᱜᱮᱼᱼ
ᱦᱩᱸ
ᱟᱨ ᱚᱱᱟ ᱠᱚᱨᱮ ᱪᱮᱫ ᱞᱮᱠᱟ ᱰᱟᱹᱝᱨᱤ ᱦᱮᱱᱟᱜ ᱠᱚᱣᱟ ᱥᱮ ᱵᱟᱝ ᱰᱟᱹᱝᱨᱤ ᱢᱮᱨᱚᱢ ᱠᱚᱛᱟ ᱠᱚ ᱱᱚᱝᱠᱟ ᱜᱩᱯᱤ ᱠᱚᱣᱟ ᱯᱮ ᱥᱮ ᱵᱟᱝ ᱥᱮ ᱯᱮ ᱛᱚᱞ ᱠᱟ ᱠᱚᱣᱟ᱾ ᱪᱤᱲᱭᱟᱹᱣ ᱠᱚ ᱠᱚᱣᱟ
ᱜᱩᱯᱤ ᱫᱚ ᱰᱟᱹᱝᱨᱤ ᱢᱮᱨᱚᱢ ᱫᱚ ᱟᱹᱛᱳ ᱨᱮ ᱢᱮᱱᱟᱜ ᱢᱮᱱᱟᱜ ᱠᱚ ᱜᱮᱭᱟ᱾ ᱟᱫᱚ ᱠᱚᱢ ᱵᱤᱥᱤ ᱡᱟᱦᱟᱭ ᱨᱮᱱ ᱢᱮᱱᱟᱜ ᱠᱚᱣᱟ ᱩᱱᱠᱩ ᱫᱚ ᱜᱩᱯᱤ ᱠᱚ ᱤᱫᱤ ᱠᱚ ᱜᱮᱭᱟ ᱠᱚ ᱟᱨ ᱡᱟᱸᱦᱟᱭ ᱨᱮᱱ ᱢᱤᱫ ᱴᱮᱱ ᱵᱟᱨᱭᱼᱟ ᱢᱮᱱᱟᱜ ᱠᱚᱣᱟ ᱩᱱᱠᱩ ᱫᱚ ᱛᱚᱞ ᱠᱟ ᱠᱚᱣᱟ ᱠᱚ ᱟᱨ ᱯᱟᱞᱦᱟ ᱠᱚ ᱟᱹᱜᱩᱣᱟ ᱠᱚᱣᱟ ᱟᱨ ᱪᱟᱹᱰᱤᱭᱟᱹᱣ ᱠᱚᱣᱟ ᱠᱚᱼᱼ
ᱦᱩᱸ ᱟᱫᱚ ᱵᱟᱝ ᱞᱚᱜᱚᱱ ᱧᱚᱜ ᱜᱮᱭᱟ ᱞᱮ ᱟᱲᱟᱜ ᱠᱮᱫ ᱠᱚᱣᱟ ᱟᱞᱮ ᱫᱚ᱾ ᱱᱚᱣᱟ ᱠᱚ ᱨᱮᱱ ᱦᱚᱸ ᱟᱨᱚ ᱮᱴᱟᱜ ᱠᱚ ᱨᱮ ᱧᱮᱞ ᱮᱫ ᱠᱚ ᱟᱲᱟᱜ ᱠᱮᱫ ᱠᱚᱣᱟ ᱠᱚ ᱛᱚ᱾
ᱚ
ᱚᱱᱮ ᱚᱱᱟ ᱛᱮ ᱟᱞᱮ ᱦᱚᱸ ᱢᱮᱱ ᱫᱟᱞᱮ ᱟᱲᱟᱜ ᱮᱫᱟ ᱫᱟᱜ ᱠᱚ ᱦᱚᱭ ᱯᱷᱟᱸᱠᱟᱣ ᱠᱟᱜᱼᱟ ᱵᱟᱭ ᱡᱚᱨᱚᱭ ᱮᱜᱼᱟ᱾ ᱵᱟᱭ ᱫᱟᱜ ᱮᱫᱟ᱾
ᱦᱮᱸ, ᱟᱨ ᱡᱩᱫᱤ ᱦᱮᱸ ᱟᱨ ᱡᱩᱫᱤ ᱵᱟᱢ ᱧᱮᱞ ᱠᱚᱣᱟ ᱛᱟᱦᱞᱮ ᱠᱷᱟᱱ ᱛᱚᱞᱟ ᱠᱚ ᱟᱯᱷᱚᱨ ᱠᱚ ᱦᱮᱸᱥᱮ ᱡᱩᱫᱤ ᱵᱟᱢ ᱧᱮᱞ ᱡᱚᱢ ᱢᱚᱢ ᱡᱚᱢ ᱞᱮᱠᱷᱟᱱ ᱠᱚ ᱪᱤᱠᱟᱹᱛᱮ ᱦᱳᱭᱳᱜᱼᱟ᱾
ᱦᱳᱭ ᱦᱳᱭ ᱦᱳᱭ ᱟᱨᱚᱢ ᱡᱚᱢ ᱦᱚᱪᱚ ᱞᱮᱠᱷᱟᱱ ᱠᱚ ᱰᱟᱲᱚᱢᱟ ᱾ ᱰᱟᱰᱚᱢ ᱞᱮᱢ ᱠᱷᱟᱱ ᱠᱚ ᱩᱱ ᱫᱚ, ᱦᱳᱭ ᱟᱫᱚ ᱚᱱᱟ ᱪᱮᱠᱟ ᱫᱚ ᱜᱩᱯᱤ ᱦᱩᱭᱩᱜ ᱠᱟᱱ ᱜᱮᱭᱟ᱾
ᱚ
ᱛᱟᱦᱚᱞᱮ ᱚᱱᱛᱮ ᱫᱚ ᱪᱮᱫ ᱞᱮᱠᱟ ᱟᱡ ᱵᱟᱝ ᱢᱟ ᱟᱸᱡᱚᱢ ᱠᱮᱫᱟ ᱞᱮ ᱵᱩᱨᱩ ᱵᱚᱸᱜᱟ ᱟᱹᱰᱤ ᱟᱭᱢᱟ ᱟᱹᱰᱤ ᱨᱟᱹᱥᱠᱟᱹ ᱟᱹᱰᱤ ᱨᱚᱢ ᱡᱷᱚᱢ ᱟᱹᱰᱤ ᱥᱟᱸᱜᱮ ᱠᱚ ᱦᱚᱲ ᱞᱮᱱ ᱛᱟᱦᱮᱱᱟ ᱥᱟᱹᱨᱤ ᱜᱮ᱾
ᱦᱮᱸ ᱦᱚᱲ ᱫᱚ ᱠᱚ ᱦᱚᱨᱚᱜ ᱜᱮᱭᱟ᱾ ᱫᱚᱢᱮ ᱜᱮ ᱪᱟᱞᱟᱜ ᱜᱮᱭᱟ ᱠᱚ ᱛᱚ, ᱟᱫᱚ ᱱᱤᱭᱟᱹ ᱵᱟᱨ ᱫᱚ ᱪᱟᱞᱟᱣ ᱵᱟᱝ ᱦᱩᱭ ᱠᱟᱱᱟ᱾ ᱞᱟᱦᱟ ᱵᱟᱨ ᱡᱚᱠᱷᱚᱱ ᱪᱟᱞᱟᱣ ᱞᱮᱱ ᱛᱟᱸᱦᱮ ᱤᱧ ᱛᱚᱠᱷᱚᱱ ᱫᱚ ᱫᱚᱢᱮ ᱦᱚᱲ᱾ ᱫᱚᱢᱮ ᱦᱚᱲ ᱠᱚ ᱪᱟᱞᱟᱣ ᱞᱮᱱ ᱛᱟᱦᱮᱸᱼᱟ᱾ ᱫᱚᱢᱮ ᱦᱚᱲ ᱟᱢ ᱡᱩᱫᱤ ᱡᱟᱸᱦᱟᱸ ᱥᱮᱫ ᱦᱟᱱᱛᱮ ᱦᱟᱱᱛᱮ ᱱᱟᱛᱮ ᱠᱚᱭᱚᱜ ᱠᱟᱛᱮ
ᱢᱟᱹᱭ ᱵᱩᱨᱩ ᱵᱚᱸᱜᱟ ᱨᱮᱱᱟᱜ ᱧᱩᱛᱩᱢ ᱫᱚ ᱪᱮᱫ ᱠᱚ ᱢᱮᱛᱟᱜᱼᱟ, ᱟᱫᱚ ᱚᱱᱟ ᱫᱚ ᱵᱩᱨᱩ ᱨᱮᱱᱟᱜ ᱧᱩᱛᱩᱢ ᱪᱮᱫ ᱠᱟᱱ ᱛᱮ?
ᱚᱱᱟ ᱫᱚ ᱢᱟᱨᱟᱝ ᱵᱩᱨᱩ ᱠᱚ ᱞᱟᱹᱭ ᱜᱮᱭᱟ, ᱟᱫᱚ ᱟ ᱪᱮᱫ ᱧᱩᱛᱩᱢ ᱠᱟᱱᱟ ᱚᱱᱟ ᱫᱚ ᱵᱟᱹᱧ ᱵᱟᱰᱟᱭᱟ᱾ ᱦᱮᱸ ᱢᱟᱨᱟᱝ ᱵᱩᱨᱩ ᱠᱚ ᱞᱟᱹᱭ ᱜᱮᱭᱟ, ᱛᱟᱯᱚᱨᱮ ᱚᱱᱟ ᱟᱨ ᱚᱱᱟ ᱯᱚᱨᱮ ᱤᱭᱟᱹ ᱟᱨ ᱢᱤᱫ ᱴᱮᱱ ᱵᱩᱨᱩ ᱵᱚᱸᱜᱟ ᱦᱳᱭᱳᱜᱼᱟ, ᱚᱱᱟ ᱫᱚ ᱠᱷᱩᱨᱤ ᱰᱩᱝᱨᱤ ᱠᱚ ᱞᱟᱹᱭ ᱜᱮᱭᱟ ᱠᱚ᱾
ᱦᱳᱭ
ᱦᱮᱸ
ᱛᱟᱦᱞᱮ ᱪᱮᱫ ᱞᱮᱠᱟ ᱚᱸᱰᱮ ᱫᱚ᱾ ᱢᱤᱫ ᱴᱷᱮᱱ ᱵᱚᱸᱜᱟ ᱵᱩᱨᱩ ᱠᱮ ᱢᱟᱱᱚᱛ ᱦᱩᱭᱩᱜ ᱟᱠᱚ ᱢᱟᱱᱚᱛ ᱟᱠᱚ ᱥᱮ ᱪᱮᱫ ᱞᱮᱠᱟ ᱥᱮ ᱪᱮᱫ? ᱡᱚᱛᱚ ᱠᱚ ᱪᱟᱞᱟᱜᱼᱟ᱾
ᱦᱮᱸ ᱚᱸᱰᱮ ᱵᱩᱨᱩ ᱵᱚᱸᱜᱟ ᱨᱮᱫᱚ ᱚᱸᱰᱮ ᱫᱚ ᱟᱢ ᱪᱟᱞᱟᱜ ᱟᱢ ᱛᱚ ᱟᱢ ᱡᱟᱸᱦᱟᱸᱢ ᱠᱷᱚᱡᱟ ᱟᱢ ᱡᱩᱫᱤᱢ ᱠᱷᱚᱡᱟ ᱡᱮ ᱱᱚᱣᱟ ᱦᱳᱭᱳᱜ ᱛᱤᱧ ᱢᱟ᱾ ᱡᱟᱦᱟ ᱱᱟᱜ ᱜᱮᱢ ᱨᱚᱲ ᱫᱚᱦᱚ ᱠᱟᱜᱼᱟ, ᱪᱮᱫ ᱜᱮ ᱟᱢᱮᱢ ᱨᱚᱲ ᱫᱚᱦᱚ ᱠᱟᱜᱼᱟ ᱚᱱᱟ ᱜᱮ ᱟᱢ ᱥᱚᱯᱷᱚ ᱞᱚᱜ ᱛᱟᱢᱟ᱾ ᱟᱨ ᱡᱩᱫᱤ ᱥᱚᱯᱷᱚᱞᱚᱜ ᱥᱚᱯᱷᱚᱞᱚᱜ ᱛᱟᱢᱟ ᱵᱩᱡᱽ ᱠᱮᱫᱟᱢ ᱡᱮ ᱵᱟᱝ ᱱᱚᱰᱮᱧ ᱨᱚᱲ ᱞᱮᱫᱟ ᱥᱚᱯᱷᱚᱞ ᱟᱠᱟᱱ ᱛᱤᱧᱟ᱾ ᱛᱟᱦᱚᱞᱮ ᱠᱷᱟᱱ ᱫᱚ ᱪᱤᱞᱤᱢ ᱨᱚᱲ ᱠᱟᱠᱚᱣᱟ ᱢᱮᱨᱚᱢ ᱥᱤᱢ ᱟᱫᱚᱢ ᱤᱫᱤ ᱦᱚᱴᱚ ᱠᱟᱠᱚᱣᱟ ᱚᱸᱰᱮ᱾
ᱟᱪᱪᱷᱟ
ᱟᱨ ᱛᱚ ᱥᱚᱯᱷᱚᱞ ᱤᱭᱟᱹ ᱥᱚᱯᱷᱚᱞ ᱵᱟᱲᱟ ᱟᱠᱟᱱ ᱛᱟᱠᱚ ᱜᱮᱭᱟ ᱡᱟᱦᱟᱸᱭ ᱠᱚ ᱟᱨ ᱪᱟᱞᱟᱣ ᱠᱟᱱᱟ ᱠᱚ ᱪᱟᱞᱟᱣ ᱠᱟᱛᱮ ᱨᱚᱲ ᱵᱟᱲᱟ ᱠᱟᱫᱟ ᱠᱚ ᱪᱮᱫ ᱠᱚ ᱨᱚᱲ ᱠᱟᱫᱟ ᱚᱱᱟ ᱜᱮᱠᱚ ᱧᱟᱢ ᱠᱟᱫᱟ ᱠᱚ᱾ ᱟᱫᱚ ᱚᱱᱟ ᱠᱷᱟᱹᱛᱤᱨ ᱵᱚᱸᱜᱟᱼᱵᱩᱨᱩ ᱪᱮᱛᱟᱱ ᱨᱮ ᱯᱟᱹᱛᱭᱟᱹᱣ᱾ ᱦᱮᱸ ᱫᱟᱲᱟᱱ ᱞᱮᱠᱟᱱ ᱡᱟᱭᱜᱟ ᱦᱚᱸ ᱠᱟᱱᱟ ᱚᱱᱟ ᱵᱩ ᱵᱩᱨᱩ ᱪᱮᱛᱟᱱ ᱨᱮ ᱡᱷᱟᱨᱱᱟ ᱢᱮᱱᱟᱜᱼᱟ,
ᱦᱳᱭ ᱟᱫᱚ ᱢᱟᱹᱱ ᱫᱟᱹᱧ, ᱚᱸᱰᱮ ᱫᱚ ᱮᱢᱱᱤ ᱫᱤᱱ ᱨᱮᱦᱚᱸ ᱠᱚ ᱫᱟᱬᱟᱱ ᱪᱟᱞᱟᱜ ᱜᱮᱭᱟ ᱫᱟᱬᱟᱱ ᱠᱚ ᱪᱟᱞᱟᱜ ᱜᱮᱭᱟ ᱮᱢᱱᱤ ᱫᱤᱱ ᱦᱚᱸ ᱥᱮ ᱱᱚᱝᱠᱟ ᱥᱩᱫᱩ ᱛᱮᱦᱮᱧ, ᱡᱟᱦᱟᱸ ᱯᱟᱨᱚᱢᱮᱱᱟ ᱫᱤᱱ ᱚᱱᱟ ᱫᱤᱱ ᱤᱱᱟᱹ ᱦᱤᱞᱳᱜ ᱜᱮᱠᱚ ᱪᱟᱞᱟᱜᱼᱟ,
ᱚᱸᱰᱮ ᱫᱚᱠᱚ ᱪᱟᱞᱟᱜᱼᱟ ᱮᱢᱱᱤ ᱫᱤᱱ ᱨᱮᱦᱚᱸ ᱪᱟᱞᱟ ᱫᱚᱠᱚ ᱪᱟᱞᱟᱜ ᱜᱮᱭᱟ, ᱮᱢᱱᱤ ᱫᱤᱱ ᱨᱮᱫᱚ ᱮ ᱡᱚᱱᱛᱩ ᱠᱚᱠᱚ ᱩᱸᱰᱩ ᱠᱚᱜ ᱟᱠᱚ, ᱟᱨ ᱡᱩᱫᱤ ᱵᱚᱸᱜᱟ ᱫᱤᱱ ᱨᱮᱢ ᱪᱟᱞᱟᱜᱼᱟ ᱛᱟᱦᱚᱞᱮ ᱛᱚᱠᱷᱚᱱ ᱫᱚ ᱩᱱᱠᱩ ᱫᱚᱠᱚ ᱤᱭᱟᱹ ᱠᱟᱠᱚᱣᱟ ᱠᱟᱭᱫᱟ ᱠᱟᱠᱚ ᱟᱠᱚ, ᱡᱮ ᱦᱚᱲ ᱡᱩᱫᱤ ᱠᱚ ᱪᱟᱞᱟᱜᱼᱟ ᱩᱱᱠᱩ ᱡᱚᱱᱛᱩ ᱠᱚᱫᱚ ᱵᱟᱝ ᱠᱚ ᱩᱰᱩ ᱠᱚᱜᱼᱟ, ᱟᱨ ᱮᱢᱱᱤ ᱫᱤᱱ ᱨᱮᱫᱚ ᱡᱚᱱᱛᱩ ᱠᱚ ᱦᱚᱸᱢ ᱧᱟᱢ ᱫᱟᱲᱮᱭᱟ ᱠᱚᱣᱟ ᱚᱱᱟ ᱠᱷᱟᱹᱛᱤᱨ ᱛᱮᱜᱮ ᱵᱩᱨᱩ ᱵᱚᱸᱜᱟ, ᱟᱨ ᱡᱮ ᱫᱤᱱ ᱠᱚ ᱪᱟᱞᱟᱜᱼᱟ ᱵᱚᱸᱜᱟ ᱵᱩᱨᱩᱳ ᱦᱳᱭᱳᱜᱼᱟ ᱛᱚᱠᱷᱚᱱ ᱜᱮᱠᱚ ᱪᱟᱞᱟᱜᱼᱟ,
ᱚ ᱟᱪᱪᱟ ᱟᱪᱪᱷᱟ ᱟᱪᱪᱷᱟ ᱩᱸ ᱡᱟᱠ ᱟᱹᱰᱤ ᱱᱟᱯᱟᱭ ᱠᱟᱛᱷᱟ ᱠᱟᱱᱟ ᱟᱨ, ᱛᱟᱦᱚᱞᱮ ᱟᱯᱮ ᱚᱱᱛᱮ ᱫᱚ ᱫᱟᱬᱟᱱ ᱡᱟᱭᱜᱟ ᱫᱚ ᱚᱠᱟ ᱠᱚᱨᱮ ᱢᱮᱱᱟᱜ ᱟᱠᱟᱜᱼᱟ ᱫᱟᱬᱟᱱ ᱞᱮᱠᱟ ᱱᱟᱜ,
ᱫᱟᱬᱟᱱ ᱡᱟᱭᱜᱟ ᱫᱚ, ᱩᱱᱟᱹᱜ ᱫᱚ ᱥᱮ ᱨᱚᱠᱚᱢ ᱫᱚ ᱱᱚᱣᱟ ᱠᱚᱨᱮ ᱫᱚ ᱫᱟᱬᱟᱱ ᱡᱟᱭᱜᱟ ᱠᱚᱫᱚ ᱵᱟᱹᱱᱩᱜᱼᱟ,
ᱦᱩᱸ
ᱦᱩᱸ ᱟᱨ ᱟᱯᱮᱥᱮᱫ?
ᱟᱞᱮ ᱱᱚᱛᱮ ᱫᱚ ᱢᱮᱱᱟᱜ ᱟᱠᱟᱫ ᱜᱮᱭᱟ ᱱᱚᱣᱟ ᱡᱟᱭᱜᱟ ᱫᱚ ᱱᱚᱰᱮ ᱢᱮᱱᱟᱜ ᱟᱠᱟᱫᱟ ᱦᱩᱸ ᱜᱳᱢᱚᱥᱛᱟ ᱯᱨᱚᱥᱟᱫᱽ ᱥᱚᱨᱮᱱ ᱜᱚᱢᱠᱮᱭᱟᱜ, ᱩᱱᱤᱭᱟᱜ ᱚᱲᱟᱜ ᱫᱩᱣᱟᱹᱨ ᱦᱮᱱᱟᱜ ᱟᱠᱟᱫᱟ ᱱᱤᱛᱚᱜ ᱫᱚᱭ ᱵᱚᱸᱜᱟ ᱵᱩᱨᱩ ᱵᱚᱸᱜᱟ ᱛᱟᱞᱟ ᱟᱠᱟᱱᱟ ᱟᱫᱚ ᱩᱱᱤᱭᱟᱜ ᱢᱩᱴᱷᱟᱹᱱ ᱠᱚᱠᱚ ᱮᱢ ᱟᱠᱟᱫᱟ ᱚᱸᱰᱮᱱᱟᱜ ᱚᱱᱠᱟᱱ ᱫᱚ ᱵᱟᱹᱱᱩᱜᱼᱟ ᱵᱮ ᱦᱮ ᱧᱮᱞ ᱡᱚᱝ ᱞᱮᱠᱟᱱ ᱞᱮᱠᱟ ᱠᱟ ᱫᱚ ᱛᱚᱵᱮ ᱚᱱᱟ ᱟᱵᱚᱣᱟᱜ ᱥᱟᱶᱛᱟᱼᱼ ᱚᱱᱟ ᱤᱫᱤ ᱠᱟ ᱠᱟᱛᱮᱫᱱᱟᱜ ᱩᱱᱤ ᱡᱟᱦᱟᱸ ᱵᱳᱭ ᱠᱚᱭ ᱚᱞ ᱫᱚᱦᱚ ᱠᱟᱜᱼᱟ, ᱪᱮᱫ ᱞᱮᱠᱟ ᱚᱲᱟᱜ ᱫᱩᱣᱟᱹᱨ ᱛᱟᱦᱮᱸ ᱠᱟᱱ ᱛᱟᱭᱟ ᱚᱱᱠᱟᱱᱟᱜ
ᱚ
ᱚᱱᱟ ᱠᱚ ᱧᱮᱞ ᱡᱟᱭᱜᱟ ᱢᱮᱱᱟᱜ ᱟᱠᱟᱫᱟ ᱚᱱᱟ ᱠᱚ ᱞᱟᱹᱜᱤᱫ, ᱦᱩᱸ
ᱚ ᱟᱞᱮ ᱥᱮᱫ ᱫᱚ ᱵᱮᱥᱤ ᱠᱟᱭᱛᱮ ᱵᱤᱨ ᱠᱚᱜᱮ, ᱵᱤᱨ ᱵᱩᱨᱩ ᱠᱚᱜᱮ ᱢᱮᱱᱟᱜᱼᱟ, ᱵᱩᱨᱩ ᱠᱚᱦᱚᱸ ᱩᱱᱟᱹᱜ ᱫᱚ ᱵᱟᱹᱱᱩᱜᱼᱟ ᱠᱮᱱᱮᱱ ᱠᱚᱜᱮ ᱢᱮᱱᱟᱜᱼᱟ ᱚᱱᱟ ᱠᱚᱜᱮ ᱧᱮᱞᱮᱫ ᱧᱮᱞ ᱡᱚᱝ ᱡᱟᱭᱜᱟ ᱫᱚ, ᱟᱨ ᱟᱞᱮ ᱥᱩᱨ ᱨᱮ ᱢᱮᱱᱟᱜᱼᱟ ᱢᱤᱫᱴᱤᱱ, ᱯᱳᱦᱳᱞ ᱚᱱᱟ ᱫᱚ, ᱪᱮᱛᱟᱱ ᱛᱮ ᱫᱟᱜ ᱪᱟᱞᱟᱜᱼᱟ ᱟᱨ ᱞᱟᱛᱟᱨ ᱛᱮ ᱴᱮᱨᱮᱱ ᱚᱱᱟ ᱠᱚᱜᱮ ᱧᱮᱞ ᱠᱚᱠᱚ ᱦᱤᱡᱩᱜ ᱜᱮᱭᱟ ᱠᱚ,
ᱛᱟᱦᱚᱞᱮ ᱚᱱᱟ ᱦᱚᱸ ᱫᱟᱬᱟᱱ ᱫᱟᱬᱟᱱ ᱞᱮᱠᱟᱱ ᱡᱟᱭᱜᱟ ᱠᱟᱱ ᱜᱮᱭᱟ ᱧᱮᱞ ᱡᱚᱝ ᱧᱮᱞ ᱡᱚᱝ ᱞᱮᱠᱟᱱ
ᱦᱮᱸ ᱚᱸᱰᱮ ᱦᱤᱡᱩᱜ ᱜᱮᱭᱟ ᱠᱚ ᱦᱚᱲ ᱠᱚᱠᱚ ᱦᱤᱡᱩᱜ ᱜᱮᱭᱟ ᱠᱚ ᱚᱸᱰᱮ, ᱠᱮᱱᱮᱞ ᱞᱮᱠᱟ ᱴᱟᱭᱤᱯ ᱠᱟᱱᱟ ᱠᱮᱱᱮᱞ ᱢᱮᱱᱟᱜᱼᱟ ᱪᱮᱛᱟᱱ ᱪᱮᱛᱟᱱ ᱛᱮ ᱫᱟᱜ ᱟᱨ ᱞᱟᱛ ᱛᱟᱨ ᱛᱮ ᱫᱟᱜ ᱞᱟᱛᱟᱨ ᱛᱮ ᱴᱮᱨᱮᱱ ᱪᱟᱞᱟᱜᱼᱟ
ᱛᱟᱦᱞᱮ ᱱᱟᱯᱟᱭ ᱡᱟᱭᱜᱟ ᱠᱟᱱ ᱫᱚ ᱚᱱᱟ ᱫᱚ,
ᱦᱮᱸ ᱱᱟᱯᱟᱭ ᱡᱟᱭᱜᱟ ᱠᱟᱱ ᱜᱮᱭᱟ,
ᱛᱟᱦᱚᱞᱮ ᱛᱚ ᱟᱪᱪᱷᱟ ᱟᱯᱮ ᱚᱱᱛᱮ ᱨᱮ ᱟᱸᱡᱚᱢ ᱦᱩᱭ ᱞᱮᱱ ᱫᱚ ᱟᱢᱫᱚ ᱚᱠᱟ ᱫᱤᱥᱚᱢ ᱠᱟᱱᱟᱢ ᱟᱢᱫᱚ ᱦᱟᱜ?
ᱡᱷᱟᱲᱜᱮᱨᱟᱢ ᱰᱤᱥᱴᱤᱠ
ᱟᱯᱮ ᱡᱷᱟᱲᱜᱮᱨᱟᱢ ᱰᱤᱥᱴᱤᱠ ᱢᱟᱱᱮ ᱦᱩᱭᱩᱜ ᱠᱟᱱ ᱛᱟᱯᱮᱭᱟ ᱟᱯᱮ ᱫᱚ ᱪᱮᱫ ᱫᱤᱥᱚᱢ ᱯᱮ ᱯᱟᱲᱟᱜ ᱟᱯᱮ ᱫᱚ ᱥᱤᱞᱫᱟᱹ ᱫᱤᱥᱚᱢ ᱥᱮ ᱮᱴᱟᱜ ᱫᱤᱥᱚᱢ?
ᱮᱸ ᱚᱱᱟᱫᱚ ᱵᱟᱹᱧ‌ ᱞᱮᱹᱭ ᱫᱟᱲᱮᱭᱟᱜ ᱠᱟᱱᱟ᱾
ᱟᱯᱮ ᱡᱷᱟᱲᱜᱟᱢ ᱨᱮᱫᱚ ᱟᱨᱚ ᱞᱟᱹᱭ ᱟᱠᱚ ᱵᱟᱝᱢᱟ ᱪᱮᱫ ᱰᱤᱭᱟᱨ ᱯᱟᱨᱠ ᱦᱮᱱᱟᱜᱼᱟ ᱪᱮᱫ ᱯᱟᱨᱠ ᱠᱚ ᱫᱚᱢᱮ ᱢᱮᱱᱟᱜ ᱠᱟᱜ ᱫᱚ?
ᱦᱮᱸ ᱦᱮᱸ ᱢᱮᱱᱟᱜᱼᱟ ᱢᱮᱱᱟᱜᱼᱟ᱾
ᱚᱱᱟᱠᱚᱫᱚ ᱠᱚ ᱧᱮᱞ ᱚᱪᱚᱜᱼᱟ ᱥᱮ ᱵᱟᱝ ᱱᱮᱛᱟᱨ ᱫᱚ?
ᱦᱮᱸ ᱧᱮᱞ ᱦᱚᱪᱚᱣᱟᱜ ᱜᱮᱭᱟ ᱠᱚ᱾ ᱧᱮᱞᱪᱚ ᱧᱮᱞ ᱦᱚᱪᱚᱣᱟᱜ ᱜᱮᱭᱟ ᱠᱚ ᱚᱸᱰᱮ ᱴᱤᱠᱤᱴ ᱠᱟᱛᱮᱜ᱾ ᱪᱚᱞᱤᱥ ᱴᱟ ᱞᱟᱦᱟ ᱫᱚ ᱛᱟᱦᱮᱸ ᱠᱟᱱᱟ ᱠᱩᱲᱤ ᱴᱟᱠᱟ ᱯᱚᱸᱪᱤᱥ ᱴᱟᱠᱟ ᱛᱟᱦᱮᱸ ᱠᱟᱱᱟ᱾ ᱟᱨ ᱛᱮᱦᱮᱧ ᱜᱟᱯᱟ ᱫᱚ ᱛᱤᱨᱤᱥ ᱴᱟᱠᱟ ᱯᱚᱸᱭᱛᱤᱨᱤᱥ ᱴᱟᱠᱟᱣ ᱠᱟᱱᱟ᱾ ᱟᱸ ᱚᱸᱰᱮ ᱴᱤᱠᱤᱴ ᱠᱟᱛᱮᱜ ᱮᱢ ᱵᱚᱞᱚᱱᱟ ᱵᱚᱞᱚ ᱠᱟᱛᱮᱜ ᱡᱟᱦᱟᱸ ᱛᱤᱱᱟᱹᱜ ᱡᱤᱵ ᱡᱤᱭᱟᱹᱞᱤ ᱢᱮᱱᱟᱜ ᱠᱚᱣᱟ ᱡᱷᱚᱛᱚ ᱡᱷᱚᱛᱚ ᱜᱮᱠᱚ ᱡᱷᱚᱛᱚ ᱜᱮ ᱚᱸᱰᱮ ᱢᱮᱱᱟᱜ ᱠᱚᱣᱟ᱾ ᱵᱤᱧ ᱛᱷᱟᱠᱟᱛᱮ ᱡᱤᱵᱽ ᱡᱤᱭᱟᱹᱞᱤ ᱦᱚᱨᱚ, ᱵᱟᱱᱟ᱾ ᱟᱹᱰᱤ ᱜᱟᱱ ᱡᱤᱵᱽ ᱡᱤᱭᱟᱹᱞᱤ ᱱᱚᱸᱰᱮ ᱢᱮᱱᱟᱜ ᱠᱚᱣᱟ᱾
ᱚ ᱛᱟᱦᱞᱮ ᱟᱯᱮ ᱚᱱᱟ ᱠᱚᱨᱮ ᱫᱚ ᱵᱤᱨ ᱜᱮᱭᱟ ᱥᱮ ᱵᱟᱝ?
ᱦᱮᱸ ᱱᱚᱛᱮ ᱫᱚ ᱵᱤᱨ ᱜᱮ ᱵᱤᱥᱤ ᱢᱮᱱᱟᱜᱼᱟ᱾
ᱟ ᱪᱤᱞᱤ ᱠᱚ ᱡᱤᱭᱟᱹᱞᱤ ᱠᱚ ᱧᱮᱞᱚᱜ ᱜᱮᱭᱟ ᱟᱯᱮ ᱚᱱᱟ ᱠᱚᱨᱮ ᱫᱚ?
ᱦᱮᱸ ᱦᱟᱹᱛᱤ ᱫᱚ ᱯᱨᱛᱤ ᱫᱤᱱ ᱜᱮᱠᱚ ᱧᱮᱞ ᱧᱟᱢᱚᱜ ᱜᱮᱭᱟ ᱦᱟᱹᱛᱤ ᱠᱚ᱾ ᱵᱤᱨ ᱥᱩᱠᱨᱤ ᱠᱚ ᱟᱨ ᱩᱱᱠᱩ ᱠᱚᱜᱮ ᱵᱤᱥᱤ ᱠᱚᱠᱚ ᱧᱮᱞᱚᱜ ᱜᱮᱭᱟ ᱠᱚ, ᱦᱟᱰᱜᱟᱨ ᱠᱚᱠᱚ ᱧᱮᱞᱚᱜᱼᱟ ᱛᱳᱭᱳ ᱠᱚ᱾
ᱟᱨ ᱟᱯᱮ ᱚᱱᱟ ᱠᱚᱨᱮ ᱱᱤᱛ ᱫᱚ ᱪᱮᱫ ᱪᱮᱫ ᱯᱟᱛᱟ ᱠᱚ ᱦᱩᱭᱩᱜ ᱛᱮ ᱚᱝᱠᱟᱱ ᱫᱟᱬᱟᱱ ᱞᱮᱠᱟᱱᱟᱜ ᱯᱟᱛᱟ ᱧᱮᱞ ᱡᱚᱝ ᱞᱮᱠᱟᱱᱟᱜ ᱯᱟᱛᱟ ᱠᱚ ᱪᱮᱫ ᱠᱚ ᱦᱩᱭᱩᱜᱼᱟ?
ᱱᱚᱣᱟ ᱠᱚᱨᱮ ᱫᱚ ᱟᱫᱚ
ᱠᱚ ᱪᱟᱞᱟᱜᱼᱟ ᱥᱮ
ᱯᱟᱛᱟ ᱫᱚ ᱮᱸᱫᱮ ᱯᱟᱛᱟ ᱦᱩᱭᱩᱜ ᱜᱮᱭᱟ᱾
ᱦᱩᱸ ᱟᱪᱟ ᱚᱝᱠᱟᱱ ᱟᱵᱚᱣᱟᱜ ᱦᱳᱭᱛᱚ ᱟᱵᱚᱣᱟᱜ ᱥᱟᱶᱛᱟ ᱤᱫᱤ ᱠᱟᱛᱮᱫ ᱚᱱᱠᱟᱱᱟᱜ ᱠᱚ ᱵᱤᱱᱛᱤ ᱵᱟᱠᱷᱮᱬ ᱢᱮᱱᱟᱜ ᱟᱠᱟᱫᱟ ᱥᱮ ᱚᱱᱠᱟᱱᱟᱜ ᱠᱚ ᱪᱟᱨᱪᱟᱭᱟ ᱚᱝᱠᱟᱱᱟᱜ ᱠᱚ ᱢᱮᱱᱟᱜ ᱟᱠᱟᱫᱟ?
ᱮᱸ ᱚᱱᱟ ᱠᱚᱫᱚ ᱵᱟᱝ ᱜᱮ᱾ ᱥᱤᱞᱫᱟᱹ ᱥᱤᱞᱫᱟᱹ ᱥᱩᱨ ᱨᱮ ᱢᱮᱱᱟᱜᱼᱟ ᱚᱱᱮ ᱯᱟᱛᱟᱵᱤᱸᱰᱟᱹ ᱦᱩᱭᱩᱜ ᱫᱚ᱾
ᱦᱩᱸ
ᱟᱸ ᱚᱸᱰᱮ ᱦᱚᱸ ᱯᱟᱛᱟ ᱦᱩᱭᱩᱜᱼᱟ, ᱟᱫᱚ ᱱᱮᱛᱟᱨ ᱫᱚ ᱵᱟᱝ ᱦᱩᱭᱩᱜᱼᱟ᱾
ᱚ ᱚᱱᱟ ᱫᱚ ᱚᱠᱟ ᱥᱚᱢᱚᱭ ᱦᱩᱭᱩᱜᱼᱟ ᱚᱠᱟ ᱚᱠᱛᱚ?
ᱚᱱᱟ ᱫᱚ ᱫᱩᱨᱜᱟᱹ ᱯᱩᱡᱟᱹ ᱫᱩᱨᱜᱟᱹ ᱯᱩᱡᱟᱹ ᱵᱷᱟᱥᱟᱱ ᱵᱟᱥᱟᱱ ᱦᱩᱭᱩᱜᱼᱟ᱾
ᱢᱮᱱ ᱫᱚ ᱟᱵᱚ ᱫᱟᱸᱥᱟᱭ ᱵᱚᱸᱜᱟ?
ᱦᱮᱸ
ᱛᱟᱦᱞᱮ ᱫᱟᱸᱥᱟᱭ ᱨᱮᱫᱚ ᱟᱯᱮ ᱚᱱᱛᱮ ᱫᱚ ᱵᱷᱩᱣᱟᱹᱝ ᱠᱚᱠᱚ ᱮᱱᱮᱡᱼᱟ ᱥᱮ ᱵᱟᱝ?
ᱦᱮᱸ ᱞᱟᱦᱟ ᱮᱸ ᱞᱟᱦᱟᱛᱮ ᱧᱮᱞ ᱠᱟᱫᱤᱧ ᱡᱮ ᱡᱚᱠᱷᱚᱱ ᱡᱩᱫᱤ ᱛᱚᱠᱷᱚᱱ ᱦᱩᱰᱤᱧᱤᱧ ᱛᱟᱦᱮᱸ ᱠᱟᱱᱟ ᱛᱚᱠᱷᱚᱱ ᱫᱚ ᱵᱷᱩᱣᱟᱹᱝ ᱠᱚᱠᱚ ᱮᱱᱮᱡ ᱮᱫ ᱛᱟᱦᱮᱸᱜᱼᱟ ᱦᱮᱸ᱾ ᱵᱷᱩᱣᱟᱹᱝ ᱠᱚ ᱮᱱᱮᱡᱮᱜ ᱛᱟᱦᱮᱸᱜᱼᱟ ᱥᱟᱛ ᱫᱤᱱ ᱠᱚ ᱫᱬᱟᱭᱮᱜ ᱛᱟᱦᱮᱸᱜ-ᱟ᱾ ᱟᱨ ᱛᱮᱦᱮᱧ ᱜᱟᱯᱟ ᱫᱚ ᱚᱱᱟ ᱠᱚᱫᱚ ᱟᱫ ᱤᱫᱤᱭ ᱠᱟᱱᱟ ᱵᱟᱠᱚ ᱮᱱᱮᱡ ᱠᱟᱱᱟ ᱠᱚ ᱚᱝᱠᱟ᱾
ᱵᱟᱝ ᱟᱞᱟᱝ ᱟᱹᱞᱤᱧ ᱱᱚᱛᱮ ᱫᱚᱠᱚ ᱮᱱᱮᱡ ᱵᱟᱲᱟᱭᱮᱜ ᱜᱮᱭᱟ ᱮᱱᱮᱡ ᱫᱚ᱾ ᱵᱷᱩᱝ ᱫᱚ ᱟᱵᱚᱣᱟᱜ ᱫᱚ ᱚᱱᱟ ᱫᱚ ᱟᱵᱚᱣᱟᱜ ᱪᱟᱨᱪᱟᱣ ᱠᱟᱱᱟ ᱢᱤᱫᱴᱮᱱ ᱥᱟᱱᱛᱟᱲ ᱠᱚᱣᱟᱜ᱾ ᱦᱮᱸ ᱚᱱᱟ ᱫᱚᱠᱚ ᱪᱟᱨᱪᱟᱣ ᱜᱮᱭᱟ, ᱵᱷᱩᱣᱟᱹᱝ ᱮᱱᱮᱡ ᱫᱚ ᱢᱮᱱᱟᱜ ᱠᱟᱫ ᱜᱮᱭᱟ᱾ ᱟᱹᱛᱩ ᱟᱹᱛᱩ ᱠᱚ ᱮᱱᱮᱡ ᱜᱮᱭᱟ ᱦᱮᱸ ᱟᱨᱼᱼ ᱢᱩᱪᱟᱹᱫ ᱦᱤᱞᱳᱜ ᱫᱚ ᱡᱟᱦᱟᱸᱭ ᱜᱩᱨᱩ ᱵᱟᱵᱟᱭ ᱛᱟᱦᱮᱱᱟ
ᱦᱮᱸ ᱦᱮᱸ
ᱚᱱᱠᱟ ᱠᱚ ᱮᱱᱮᱡᱼᱟ
ᱦᱩᱸ ᱱᱮᱛᱟᱨ ᱫᱚ ᱵᱟᱹᱭ ᱵᱟᱹᱭ ᱛᱮ ᱡᱷᱚᱛᱚᱣᱟᱜ ᱟᱫ ᱤᱫᱤᱜ ᱠᱟᱱ ᱛᱟᱵᱚᱱᱟ
ᱦᱳᱭ ᱦᱳᱭ ᱛᱟᱦᱚᱞᱮ ᱟᱯᱮ ᱚᱱᱟ ᱠᱚ ᱨᱮ ᱠᱚᱫᱚ ᱠᱷᱮᱞᱳᱰ ᱦᱮᱯᱨᱟᱣ ᱠᱚ ᱥᱮ ᱱᱤᱛᱚᱜ ᱛᱟᱨᱟᱥᱤᱱ ᱵᱮᱲᱟ ᱯᱮ ᱠᱷᱮᱞᱳᱰ ᱵᱟᱲᱟᱭᱟ ᱥᱮ ᱵᱟᱝᱟ
ᱦᱮᱸ ᱠᱷᱮᱞ ᱫᱚ ᱠᱷᱮᱞ ᱵᱟᱲᱟᱭ ᱜᱮᱭᱟᱞᱮ
ᱟ ᱜᱤᱫᱽᱨᱟᱹ ᱠᱚ ᱚᱱᱠᱟ ᱠᱚ ᱪᱟᱨᱪᱟᱣ ᱠᱚᱣᱟ ᱥᱮ ᱵᱟᱝᱼᱟ ᱡᱮ ᱟᱹᱛᱩ ᱠᱚ ᱨᱮᱼᱼ ᱡᱮ ᱱᱚᱜ-ᱚᱭ ᱟᱵᱚᱣᱟᱜ ᱫᱚ ᱥᱩᱫᱩᱼᱼ ᱮᱢᱱᱤ ᱯᱟᱲᱦᱟᱣ ᱤᱫᱤ ᱠᱟᱛᱮᱫ ᱛᱚ ᱞᱮᱠᱷᱟᱱ ᱛᱚ ᱟᱨ ᱵᱟᱝ ᱜᱟᱱᱚᱜ-ᱟ ᱥᱮ ᱟᱵᱚ ᱪᱮᱫ ᱟᱵᱚ ᱥᱟᱶᱛᱟ ᱤᱫᱤ ᱠᱟᱛᱮᱫ ᱵᱚᱱ ᱪᱟᱨᱪᱟ ᱞᱮᱠᱷᱟᱱ ᱫᱚ ᱵᱟᱝ ᱜᱟᱱᱚᱜᱼᱟ ᱦᱚᱲᱢᱚ ᱡᱤᱣᱤ ᱨᱮᱱᱟᱜ ᱦᱚᱸ ᱪᱟᱨᱪᱟᱭ ᱦᱩᱭᱩᱜ-ᱟ ᱱᱚᱝᱠᱟ ᱱᱟᱜᱼᱼ ᱥᱟᱯᱲᱟᱣ ᱦᱮᱱᱟᱜ ᱟᱠᱟᱫ ᱥᱮ ᱵᱟᱝ ᱟᱹᱛᱩ ᱠᱚ ᱨᱮ ᱮᱢᱚᱱᱼᱼ
ᱟᱹᱛᱩ ᱠᱚ ᱨᱮ ᱫᱚ ᱱᱚᱝᱠᱟᱱᱟᱜ ᱫᱚ ᱵᱟᱹᱱᱩᱜ-ᱟ ᱱᱤᱡᱮ ᱱᱤᱡᱮ ᱛᱮ ᱜᱮ ᱜᱤᱫᱽᱨᱟᱹ ᱠᱚᱼᱼ ᱠᱚ ᱠᱷᱮᱞ ᱜᱮᱭᱟ ᱠᱚ ᱵᱚᱞ ᱠᱚ ᱠᱚᱼᱼ ᱠᱚ ᱠᱷᱮᱞ ᱜᱮᱭᱟ ᱠᱚ ᱛᱟᱨᱟᱥᱤᱧ ᱵᱮᱲᱟ ᱥᱮᱛᱟᱜ ᱵᱮᱲᱟ ᱠᱚ ᱪᱟᱞᱟᱜ ᱜᱮᱭᱟ ᱠᱚ ᱦᱮᱸ
ᱢᱟᱱᱮ ᱱᱤᱡᱮᱨ ᱛᱷᱮᱠᱮ ᱜᱮ ᱡᱚᱛᱚ ᱴᱩᱠᱩ ᱠᱚ ᱥᱮ ᱟᱠᱚ ᱟᱠᱚ ᱛᱮ ᱡᱟᱦᱟᱸ ᱞᱮᱠᱟ ᱠᱚ ᱫᱟᱲᱮᱭᱟᱜᱼᱟ ᱤᱱᱟᱹ ᱞᱮᱠᱟ ᱜᱮ ᱢᱟᱱᱮ ᱟᱛᱳ ᱠᱚ ᱨᱮᱱ ᱡᱮ ᱟᱛᱳ ᱪᱟᱪᱟᱞᱟᱣ ᱦᱚᱲ ᱦᱮᱱᱟᱜ ᱟᱠᱟᱫ ᱠᱚᱣᱟ ᱱᱚᱝᱠᱟᱼᱼ ᱚᱱᱠᱟᱱ ᱛᱟᱦᱮᱱ ᱟᱠᱚ ᱢᱟᱱᱮ ᱟᱵᱚᱣᱟᱜ ᱠᱷᱮᱞ ᱡᱚᱜᱚᱛ ᱨᱮᱱᱼᱼ ᱥᱮ ᱠᱷᱮᱞᱳᱰ ᱞᱮ ᱤᱫᱤ ᱠᱟᱛᱮᱜ ᱡᱮ ᱱᱚᱝᱠᱟ ᱟᱛᱳ ᱠᱚ ᱨᱮᱱ ᱜᱤᱫᱽᱨᱟᱹᱼᱼ ᱩᱛᱱᱟᱹᱣ ᱠᱚ ᱞᱟᱹᱜᱤᱫ ᱱᱚᱝᱠᱟ ᱱᱟᱜ ᱫᱚ ᱵᱟᱹᱱᱩᱜ ᱠᱟᱫᱟ ᱚ ᱟᱪᱪᱷᱟ
ᱟᱨ ᱟᱯᱮ ᱥᱮᱫ ᱨᱮ ᱫᱚᱼᱼ
ᱵᱟᱞ ᱥᱮᱫ ᱨᱮ ᱫᱚ ᱚᱱᱠᱟ ᱢᱮᱱᱟᱜ ᱟᱠᱟᱫᱟ ᱟᱨ ᱪᱮᱫᱼᱼ ᱢᱟᱱᱮ ᱢᱮᱱᱟᱜ ᱟᱠᱟᱫ ᱠᱚᱣᱟ ᱱᱚᱝᱠᱟᱱ ᱟᱞᱮ ᱟᱞᱮ ᱠᱷᱚᱱᱟᱜ ᱢᱟᱨᱟᱝ ᱠᱚ ᱦᱮᱱᱟᱜ ᱟᱠᱟᱫ ᱠᱚᱣᱟ ᱱᱚᱝᱠᱟ ᱦᱚᱲᱢᱚ ᱡᱤᱣᱤ ᱯᱟᱲᱦᱟᱣ ᱥᱟᱶ ᱥᱟᱶ ᱛᱮ ᱱᱚᱣᱟ ᱠᱚ ᱦᱚᱲᱢᱚ ᱡᱤᱣᱤ ᱨᱮᱱᱟᱜ ᱦᱚᱸ ᱟᱹᱰᱤ ᱜᱟᱱ ᱱᱟᱯᱟᱭ ᱞᱟᱠᱛᱤᱼᱼ ᱠᱟᱱᱟ ᱵᱟᱝ ᱠᱷᱟᱱ ᱪᱤᱠᱟᱹ ᱛᱮ ᱱᱟᱯᱟᱭ ᱮᱢ ᱛᱟᱦᱮᱱᱟ ᱚᱱᱟ ᱪᱤᱠᱟ ᱥᱮᱛᱟᱜ ᱵᱮᱲᱟᱼᱼ ᱱᱚᱝᱠᱟ ᱛᱮ ᱢᱟᱱᱮ ᱡᱚᱛᱚ ᱠᱚ ᱠᱚ ᱟᱫᱳᱭ ᱠᱟᱱᱟ ᱜᱟᱞᱢᱟᱨᱟᱣ ᱞᱮᱫ ᱠᱚᱼᱼ ᱯᱟᱹᱦᱤᱞ ᱨᱮ ᱟᱫᱚ ᱞᱟᱹᱭ ᱟᱠᱚᱣᱟ ᱠᱚ ᱟᱹᱛᱩ ᱥᱮᱛᱟᱜ ᱨᱮ ᱡᱚᱛᱚ ᱢᱟᱴᱷ ᱠᱚ ᱪᱟᱞᱟᱜᱼᱟ ᱤᱫᱤ ᱠᱚᱣᱟ ᱠᱚᱼᱼ ᱟᱨ ᱤᱫᱤ ᱠᱟᱛᱮᱫ ᱚᱸᱰᱮ ᱠᱚ ᱮᱱᱮᱡ ᱦᱚᱪᱚ ᱠᱚᱣᱟ ᱵᱮᱭᱟᱢ